ᱦᱩᱸ ᱡᱚᱦᱟᱨ ᱜᱮ,
ᱦᱩᱸ, ᱱᱟᱯᱟᱭ ᱜᱮᱭᱟᱢ?
ᱦᱩᱸ, ᱱᱟᱯᱟᱭ ᱵᱟᱲᱟ ᱜᱮ, ᱱᱤᱭᱟᱹ ᱜᱷᱟᱹᱲᱤᱡ ᱫᱚ, ᱟᱢᱜᱮ ᱚᱠᱟᱞᱮᱠᱟ?
ᱟᱨ ᱪᱮᱫᱠᱟ ᱞᱮᱠᱟᱢ ᱛᱟᱦᱮᱸᱱᱟ, ᱦᱚᱜᱼᱚᱭ ᱦᱮᱸ ᱟᱯᱟᱛᱚᱛᱚ ᱱᱤᱛᱚᱜ ᱫᱚ, ᱱᱟᱯᱟᱭ ᱵᱟᱲᱟ ᱜᱮ ᱢᱤᱱᱟᱹᱧ ᱠᱟᱹᱫᱤᱧᱟ᱾
ᱟᱪᱪᱷᱟ, ᱛᱟᱨᱯᱚᱨ ᱥᱤᱛᱩᱝ ᱜᱚᱨᱚᱢ ᱠᱚ, ᱚᱠᱟᱞᱮᱠᱟ ᱟᱯᱮᱥᱮᱫ ᱫᱚ?
ᱢᱮᱱᱟᱜ ᱠᱟᱫᱟ, ᱳᱭ ᱨᱚᱠᱚᱢ ᱢᱟᱱᱮ ᱵᱷᱟᱜᱮ ᱜᱮ᱾
ᱚᱸ, ᱦᱮᱸᱛᱚ᱾ ᱛᱟᱨᱯᱚᱨ ᱡᱚᱢ ᱵᱟᱲᱟ, ᱤᱧ ᱢᱤᱱᱟᱹᱧᱟ ᱳᱭ ᱳᱭ ᱤᱭᱟᱹ ᱥᱮᱫ ᱨᱮᱜᱮ ᱟᱨᱠᱤ, ᱚᱲᱟᱜ ᱠᱷᱚᱱ ᱠᱟᱹᱡ ᱵᱟᱦᱟᱨᱮ, ᱨᱮᱜᱮ ᱦᱤᱱᱟᱹᱧᱟ᱾
ᱚ, ᱟᱫᱚ ᱚᱱᱟᱜᱤᱧ ᱞᱟᱹᱭᱫᱟ, ᱱᱮᱛᱟᱨ ᱫᱚ, ᱟᱞᱮ ᱥᱮᱫ ᱦᱚᱸ, ᱵᱟᱢ ᱦᱮᱡ ᱵᱟᱲᱟᱜ ᱠᱟᱱᱟ?
ᱱᱚᱜᱼᱚᱭ ᱠᱤᱪᱷᱩ ᱫᱤᱱ ᱦᱩᱭᱩᱜ ᱠᱟᱱᱟ, ᱵᱮᱥ ᱥᱤᱸᱜᱟᱹᱲ ᱵᱮᱲᱟ ᱵᱷᱟᱞᱮ ᱜᱮᱞᱮ, ᱮᱸ, ᱮᱸ ᱨᱩ ᱥᱮᱨᱮᱧ ᱠᱚᱞᱮ ᱠᱟᱹᱴᱤᱡ ᱞᱮ, ᱥᱮᱬᱟ ᱟᱠᱚ ᱠᱟᱱᱟ ᱜᱤᱫᱽᱨᱟᱹ ᱠᱚ, ᱟᱫᱚ ᱛᱮ ᱵᱟᱢ ᱦᱮᱡ ᱵᱟᱲᱟᱜ ᱠᱟᱱᱟ, ᱫᱤᱱ ᱫᱚ ᱪᱮᱫ ᱠᱚᱢ ᱪᱤᱠᱟᱹᱭᱮᱫᱟ ᱦᱟᱯᱮ?
ᱚ, ᱥᱮ ᱮᱱᱮᱡ ᱥᱮᱨᱮᱧ ᱠᱚ, ᱨᱩ ᱠᱚᱯᱮ ᱥᱮᱬᱟ ᱟᱠᱚ ᱠᱟᱱᱟ, ᱦᱮ ᱵᱟᱝ ᱥᱮ?
ᱦᱳᱭ ᱥᱮᱬᱟ ᱟᱠᱚ ᱦᱳᱭᱩᱜ ᱠᱟᱱᱟ, ᱜᱤᱫᱽᱨᱟᱹ ᱠᱚ ᱟᱫᱚᱧ ᱞᱟᱹᱭᱫᱟ, ᱚᱠᱟᱨᱮ ᱢᱮᱱᱟᱜ ᱢᱮᱭᱟ, ᱵᱟᱢ ᱦᱮᱡ ᱵᱟᱲᱟᱜ ᱠᱟᱱᱟ ᱛᱚ?
ᱚ, ᱚ ᱟᱫᱚ ᱵᱟᱲᱟᱭ ᱵᱟᱝ ᱛᱟᱦᱮᱸ ᱠᱟᱱᱟ, ᱛᱚ ᱵᱟᱹᱧ ᱟᱸᱡᱚᱢ ᱠᱟᱫᱟ, ᱟᱨᱠᱤ ᱡᱮ ᱚᱱᱠᱟ ᱯᱮ ᱥᱮᱬᱟ ᱵᱟᱲᱟ, ᱟᱠᱚ ᱠᱟᱱ ᱛᱟᱦᱮᱸᱜᱼᱟ᱾ ᱮ ᱛᱮᱦᱮᱱ ᱫᱚ ᱪᱟᱞᱟᱜ ᱦᱩᱭᱩᱜᱼᱟ, ᱟᱨᱠᱤ ᱛᱟᱨᱟᱥᱤᱧ ᱥᱤᱸᱜᱟᱹᱲ ᱵᱮᱲᱟ ᱥᱮᱫ ᱥᱤᱸᱜᱟᱹᱲ ᱜᱮᱛᱚᱯᱮ ᱤᱭᱟᱹᱭᱫᱟ, ᱦᱮ ᱵᱟᱝ ᱥᱮ?
ᱦᱮᱸ, ᱦᱮᱸ, ᱟᱫᱚ ᱱᱚᱜᱼᱚᱭ ᱡᱟᱦᱟᱸᱭ ᱠᱟᱹᱴᱤᱡ, ᱠᱟᱹᱴᱤᱡ ᱢᱟᱹᱭ, ᱵᱟᱹᱵᱩ ᱛᱟᱠᱚ ᱢᱮᱱᱟᱜ ᱠᱚᱣᱟ, ᱱᱩᱱᱠᱩ ᱜᱮ ᱥᱮᱬᱟ ᱠᱚ ᱦᱩᱭᱩᱜ ᱠᱟᱱᱟ, ᱪᱮᱫᱟᱜ ᱥᱮ ᱟᱵᱚᱣᱟᱜ ᱟᱹᱨᱤᱪᱟᱹᱞᱤ, ᱥᱮ ᱟᱵᱚᱣᱟᱜ ᱞᱟᱠᱪᱟᱨ ᱠᱚᱫᱚ ᱟᱵᱚᱜᱮ, ᱥᱟᱢᱴᱟᱣ ᱫᱚᱦᱚ ᱞᱟᱜᱟᱣ ᱟᱵᱚᱱᱟ ᱛᱚ᱾
ᱦᱩᱸ,
ᱛᱟᱦᱚᱞᱮ ᱤᱱᱟᱹ ᱠᱷᱟᱹᱛᱤᱨ ᱛᱮ, ᱚᱱᱟ ᱫᱚ ᱢᱚᱱᱮ ᱦᱳᱭᱳᱜ ᱠᱟᱱᱟ ᱡᱮ ᱡᱟᱦᱟᱸ ᱞᱮᱠᱟ ᱠᱟᱛᱮᱜ ᱜᱮ, ᱥᱮᱬᱟ ᱫᱟᱲᱮᱭᱟ ᱠᱚ ᱵᱟ ᱠᱷᱟᱡ ᱫᱚ, ᱱᱟᱯᱟᱭᱚᱜᱼᱟ ᱚᱱᱟ ᱠᱷᱟᱹᱛᱤᱨ ᱛᱮ, ᱟᱨᱠᱤ ᱱᱚᱶᱟ, ᱟᱸ, ᱟᱞᱮ ᱟᱛᱳ ᱨᱮᱱ ᱡᱟᱦᱟᱸᱭ ᱡᱩᱣᱟᱹᱱ ᱠᱚ ᱢᱮᱱᱟᱜ ᱠᱚᱣᱟ, ᱡᱷᱚᱛᱚ ᱠᱚᱛᱮ ᱜᱮᱞᱮ ᱠᱩᱨᱩᱢᱩᱴᱩ ᱠᱟᱫᱟ᱾
ᱚᱸ, ᱦᱮᱸ ᱢᱚᱴᱟ ᱢᱩᱴᱤ ᱩᱱᱤ ᱜᱮ, ᱵᱷᱟᱞᱤ ᱜᱮ ᱢᱟᱱᱮ ᱢᱚᱱᱮ ᱠᱟᱫᱟ ᱟᱨᱠᱤ? ᱩᱱᱠᱩ ᱥᱮᱬᱟ ᱫᱟᱲᱮᱭᱟᱠᱚ ᱠᱷᱟᱱ, ᱦᱟᱯᱮᱱ ᱫᱤᱱᱨᱮ ᱩᱱᱠᱩ ᱦᱚᱸ, ᱚᱱᱟ ᱟᱹᱨᱤᱪᱟᱹᱞᱤ ᱠᱚ ᱥᱟᱵ ᱫᱚᱦᱚ ᱫᱟᱲᱮᱭᱟᱜᱼᱟ, ᱢᱟᱱᱮ ᱵᱟᱠᱚ ᱟᱫ ᱦᱚᱪᱚᱣᱟᱜᱼᱟ, ᱦᱮᱸ ᱵᱟᱝ ᱥᱮ?
ᱦᱳᱭ ᱚᱱᱟ ᱠᱷᱟᱹᱛᱤᱨ ᱛᱮᱜᱮ, ᱱᱚᱝᱠᱟᱱᱟᱜ ᱢᱤᱫᱴᱮᱱ ᱥᱟᱯᱲᱟᱣ ᱞᱮ, ᱥᱟᱯᱲᱟᱣ ᱠᱟᱫᱟ ᱡᱟᱦᱟᱸ ᱫᱚ
ᱡᱟᱦᱟᱸ ᱛᱤᱱᱟᱹᱜ ᱱᱚᱶᱟ, ᱥᱩᱨ ᱥᱩᱯᱩᱨ ᱴᱚᱞᱟ ᱠᱚ ᱢᱮᱱᱟᱜ-ᱟ, ᱥᱟᱱᱟᱢ ᱴᱚᱞᱟ ᱨᱮᱱ ᱜᱤᱫᱽᱨᱟᱹ ᱠᱚᱜᱮ ᱢᱮᱱ ᱵᱟᱲᱟ ᱠᱚ ᱦᱩᱭᱩᱜ ᱠᱟᱱᱟ ᱡᱮ, ᱡᱩᱫᱤ ᱚᱠᱛᱚ ᱦᱩᱭᱩᱜ ᱛᱟᱯᱮ ᱠᱷᱟᱡ ᱫᱤᱱᱟᱹᱢ ᱫᱤᱱ ᱵᱟᱝ ᱨᱮᱦᱚᱸ, ᱦᱟᱯᱛᱟ ᱨᱮ ᱡᱩᱫᱤ ᱵᱟᱨᱥᱤᱧ ᱥᱮ, ᱯᱮ ᱫᱤᱱ ᱠᱚ ᱦᱤᱡᱩᱜᱼᱟ᱾ ᱚᱱᱟ ᱦᱚᱸ ᱵᱷᱟᱜᱮᱜᱼᱟ, ᱪᱮᱫᱟᱜ ᱥᱮ ᱥᱮᱬᱟ ᱠᱚ ᱫᱚᱨᱠᱟᱨ ᱠᱟᱱᱟ᱾
ᱦᱩᱸ ᱥᱮᱬᱟᱣᱟ ᱠᱚᱫᱚ ᱫᱚᱨᱠᱟᱨ ᱠᱟᱱᱟ᱾ ᱟᱸ ᱟᱞᱮ ᱱᱚᱰᱮ ᱦᱚᱸ ᱢᱤᱫ ᱵᱟᱨ ᱫᱚᱠᱚ ᱞᱟᱹᱭ ᱫᱚᱠᱚ ᱞᱟᱹᱭ ᱵᱟᱲᱟᱭᱮᱫ ᱛᱟᱦᱮᱸᱫ-ᱟ᱾ ᱡᱮ ᱟᱵᱚ ᱦᱚᱸ ᱮᱱᱮᱡ ᱥᱮᱨᱮᱧ ᱠᱚ ᱚᱱᱟ ᱠᱚᱵᱚᱱ ᱠᱚᱨᱟᱣᱟ ᱟᱨᱠᱤ ᱥᱮᱬᱟ ᱟᱵᱩ ᱥᱮᱬᱟ ᱦᱚᱪᱚ ᱠᱚ ᱦᱩᱭᱩᱜ-ᱟ ᱥᱮ᱾ ᱮᱸ ᱱᱤᱡᱮ ᱦᱚᱸ ᱚᱱᱟ ᱠᱚ ᱠᱟᱞᱪᱟᱨ ᱠᱚ ᱫᱚᱦᱚ ᱤᱫᱤ ᱦᱩᱭᱩᱜ-ᱟ ᱟᱨ ᱫᱚ ᱚᱱᱠᱟ ᱞᱮᱠᱟ ᱟᱫᱚ ᱦᱚᱲ ᱠᱚᱦᱚᱸ ᱵᱟᱠᱚ ᱧᱟᱢᱚᱜ ᱠᱟᱱ ᱛᱟᱦᱮᱸᱫ-ᱟ᱾ ᱟᱨ ᱥᱮᱬᱟ ᱦᱚᱸ ᱵᱟᱝ ᱥᱮᱬᱟ ᱦᱚᱪᱚ ᱦᱩᱭ ᱠᱟᱱᱟ᱾ ᱮᱸ ᱛᱟᱦᱞᱮ ᱟᱢ ᱠᱤ ᱯᱷᱨᱤᱢ ᱛᱟᱦᱮᱸᱱ ᱠᱟᱱᱟ ᱥᱮ ᱚᱱᱛᱮ ᱟᱯᱮ ᱚᱱᱛᱮ ᱨᱮᱜᱮ ᱵᱮᱥᱛᱚᱢ ᱛᱟᱦᱮᱸᱱ ᱠᱟᱱᱟ᱾
ᱟᱫᱚ ᱱᱚᱛᱮ ᱢᱟ ᱟᱞᱮ ᱦᱚᱸᱜ-ᱚᱭ ᱡᱩᱣᱟᱹᱱ ᱠᱚᱢᱟ ᱟᱹᱰᱤ ᱩᱛᱟᱹᱨ ᱢᱮᱱᱟᱜ ᱠᱚᱣᱟ᱾ ᱱᱩᱠᱩ ᱠᱚᱦᱚᱸ ᱢᱮᱱᱟᱜ ᱦᱳᱭ ᱤᱧ ᱦᱚᱸ ᱢᱤᱱᱟᱹᱧᱟ, ᱟᱫᱚ ᱱᱩᱠᱩ ᱥᱟᱶᱛᱮ ᱮᱸ ᱜᱚᱲᱚ ᱟᱠᱚ ᱦᱩᱭᱩᱜ ᱠᱟᱱᱟ᱾ ᱟᱫᱚ ᱱᱩᱠᱩ ᱦᱚᱸᱛᱚ ᱡᱷᱚᱛᱚ ᱫᱚ ᱵᱟᱝ ᱠᱚ ᱯᱟᱹᱨᱩᱠᱷᱤᱭᱟᱹ ᱜᱮᱭᱟ ᱛᱟᱦᱞᱮ ᱡᱟ ᱜᱮ ᱠᱤᱪᱷᱩ ᱡᱟᱦᱟᱸ ᱠᱚᱨᱮ ᱵᱟᱠᱚ ᱜᱟᱱᱟ ᱚᱸᱰᱮ ᱠᱚ ᱠᱟᱹᱴᱤᱡ ᱞᱟᱹᱭ ᱵᱟᱲᱟ ᱦᱩᱭᱩᱜ ᱠᱟᱱᱟ ᱱᱚᱝᱠᱟᱱᱟᱜ ᱟᱨᱠᱤ᱾
ᱚᱸ ᱟᱪᱪᱷᱟ ᱟᱪᱪᱷᱟ ᱦᱮᱸ ᱟᱫᱚ ᱱᱚᱸᱰᱮ ᱦᱚᱸ ᱚᱱᱠᱟ ᱜᱮ ᱢᱚᱱᱮ ᱵᱟᱲᱟ ᱫᱚ ᱦᱩᱭᱩᱜ ᱠᱟᱱ ᱛᱟᱦᱮᱸᱫ-ᱟ᱾ ᱟᱫᱚ ᱟᱯᱮ ᱯᱮ ᱠᱚᱨᱟᱣᱮᱫ ᱠᱷᱟᱱ ᱟᱫᱚ ᱱᱚᱰᱮᱜᱮ ᱩᱱᱠᱩ ᱠᱚᱦᱚᱸ ᱢᱮᱛᱟ ᱠᱚ ᱦᱩᱭᱩᱜ-ᱟ ᱟᱨᱠᱤ᱾ ᱡᱮ ᱮᱸ ᱚᱸᱰᱮᱜ ᱜᱮ ᱥᱮᱱ ᱠᱟᱛᱮ ᱢᱤᱫ ᱴᱷᱮᱱ ᱵᱚᱱ ᱠᱚᱨᱟᱣ ᱞᱮᱠᱷᱟᱱ ᱚᱱᱟ ᱢᱟ ᱟᱨᱚ ᱱᱟᱯᱟᱭ ᱧᱚᱜ ᱦᱩᱭ ᱠᱚᱜᱼᱟ ᱦᱮᱸ ᱵᱟᱝ ᱥᱮ᱾ ᱮᱸ ᱦᱟᱱᱟ ᱴᱚᱞᱟ ᱱᱚᱣᱟ ᱴᱚᱞᱟ ᱵᱟᱨᱭᱟ ᱯᱮᱭᱟ ᱴᱚᱞᱟ ᱨᱮᱱ ᱢᱤᱫᱴᱷᱮᱱ ᱮᱱᱮᱡ ᱥᱮᱨᱮᱧ ᱠᱚ ᱥᱮᱬᱟ᱾ ᱚᱱᱟ ᱢᱟ ᱟᱹᱰᱤ ᱨᱟᱹᱥᱠᱟᱹ ᱨᱮᱱᱟᱜ ᱜᱮ ᱦᱩᱭᱩᱜ-ᱟ ᱟᱨ ᱟᱹᱰᱤ ᱡᱟᱸᱠ ᱡᱚᱢᱚᱠ ᱥᱟᱹᱦᱤᱡ ᱜᱮ ᱵᱩᱡᱷᱟᱹᱜ-ᱟ ᱟᱨᱠᱤ᱾
ᱦᱮᱸ ᱚᱱᱟ ᱚᱱᱟ ᱠᱷᱟᱹᱛᱤᱨ ᱛᱮᱜᱮ ᱱᱩᱱᱟᱹᱜ ᱠᱤᱪᱷᱩ ᱥᱟᱯᱲᱟᱣ ᱦᱩᱭ ᱠᱟᱱᱟ᱾ ᱡᱟᱛᱮ ᱟᱵᱚᱣᱟᱜ ᱞᱟᱭ ᱞᱟᱠᱪᱟᱨ ᱟᱞᱚ ᱟᱫᱚᱜ ᱢᱟ ᱥᱮ ᱡᱤᱭᱟᱹᱲ ᱛᱟᱦᱮᱸᱱ ᱢᱟ ᱱᱚᱝᱠᱟᱱᱟᱜ ᱢᱮᱫᱴᱮᱱ ᱥᱟᱯᱲᱟᱣ ᱫᱚ ᱦᱩᱭ ᱠᱟᱱᱟ ᱚᱱᱟ ᱞᱟᱹᱜᱤᱫ ᱜᱮ᱾ ᱟᱫᱚ ᱚᱱᱟ ᱜᱮ ᱧᱮᱞ ᱦᱩᱭᱩᱜ ᱠᱟᱱᱟ ᱡᱟᱦᱟᱸ ᱛᱤᱱᱟᱹᱜ ᱥᱩᱨ ᱥᱩᱯᱩᱨ ᱟᱛᱳ ᱴᱚᱞᱟ ᱠᱚ ᱢᱮᱱᱟᱜ ᱠᱟᱫᱟ᱾ ᱡᱷᱚᱛᱚ ᱯᱨᱟᱭ ᱜᱮ ᱞᱟᱹᱭ ᱵᱟᱲᱟ ᱦᱩᱭ ᱠᱟᱱᱟ᱾ ᱠᱚᱲᱟ ᱜᱤᱫᱽᱨᱟᱹ ᱠᱚ ᱢᱮᱱ ᱦᱩᱭ ᱠᱟᱱᱟ ᱡᱮ ᱱᱤᱝᱠᱟᱹ ᱤᱱᱠᱟᱹ ᱵᱮᱯᱟᱨ᱾ ᱛᱟᱦᱚᱞᱮ ᱟᱯᱮ ᱚᱸᱰᱮ ᱠᱷᱚᱡ ᱛᱤᱱᱟᱹᱜ ᱜᱟᱱ ᱡᱩᱫᱤ ᱢᱮᱱᱟᱜ ᱠᱚ ᱠᱷᱟᱡ ᱱᱚᱝᱠᱟ ᱡᱩᱣᱟᱹᱱ ᱠᱚ᱾ ᱠᱷᱚᱡ ᱮᱦᱚᱵ ᱠᱟᱛᱮᱫ ᱠᱟᱹᱴᱤᱡ ᱠᱚ ᱥᱟᱱᱟᱢ ᱠᱚᱜᱮ ᱡᱮᱢᱚᱱ ᱠᱚ ᱡᱟᱦᱟᱸᱭᱟᱜ ᱨᱟᱹᱥᱠᱟᱹ ᱢᱮᱱᱟᱜ ᱛᱟᱠᱚᱣᱟ᱾ ᱠᱚᱣᱟ ᱩᱱᱠᱩ ᱡᱮᱢᱚᱱ ᱦᱤᱡᱩᱜ ᱢᱟᱠᱚ ᱟᱨ ᱱᱚᱸᱰᱮ ᱡᱟᱦᱟᱸᱱᱟᱜ ᱜᱮ ᱪᱮᱫᱚᱜ ᱥᱟᱱᱟ ᱠᱚᱣᱟ, ᱚᱱᱠᱟᱱᱟᱜ ᱜᱮᱞᱮ ᱪᱮᱫ ᱟᱠᱚᱣᱟ᱾ ᱮᱱᱮᱡ ᱦᱳᱠ, ᱥᱮᱨᱮᱧ ᱦᱳᱠ, ᱨᱩ ᱦᱳᱠ, ᱦᱮᱸ ᱛᱟᱯᱚᱨ ᱱᱚᱜ-ᱚᱭ ᱛᱤᱨᱭᱳ ᱵᱟᱱᱟᱢ ᱡᱟᱦᱟᱸ ᱢᱮᱱᱟᱜ ᱟᱠᱟᱫ ᱥᱟᱱᱟᱢ ᱨᱚᱠᱚᱢᱟᱜ ᱜᱮ᱾ ᱵᱮᱵᱚᱥᱛᱟ ᱦᱩᱭ ᱠᱟᱱᱟ᱾
ᱚᱸ
ᱟᱫᱚ ᱡᱷᱚᱛᱚ ᱨᱮᱱᱟᱜ ᱦᱚᱳᱛᱳ ᱯᱟᱹᱨᱩᱠᱷᱤᱭᱟᱹ ᱵᱟᱹᱱᱩᱜ ᱠᱚᱣᱟ᱾ ᱡᱟᱦᱟᱸ ᱨᱮᱱᱟᱜ ᱱᱚᱣᱟ ᱡᱮᱢᱚᱱ ᱵᱟᱱᱟᱢ ᱯᱟᱹᱨᱩᱠᱷᱤᱭᱟᱹ ᱠᱚᱫᱚ ᱵᱟᱹᱱᱩᱜ ᱠᱚᱣᱟ ᱱᱚᱸᱰᱮ ᱫᱚ ᱚᱱᱠᱟ ᱞᱮᱠᱟ ᱛᱚ᱾ ᱢᱤᱫᱴᱮᱱ ᱜᱟᱛᱮ ᱢᱮᱱᱟᱭ ᱠᱮᱫᱮᱭᱟ ᱩᱱᱤ ᱞᱟᱹᱭ ᱵᱟᱲᱟ ᱦᱩᱭ ᱠᱟᱱᱟ ᱡᱮ ᱡᱮᱢᱚᱱᱮ ᱦᱤᱡᱩᱜ ᱢᱟᱭ ᱦᱟᱯᱛᱟᱨᱮ ᱵᱟᱨ ᱥᱤᱧ ᱜᱟᱱ᱾ ᱚᱱᱟ ᱡᱟᱦᱟᱸᱭ ᱠᱚ ᱡᱩᱫᱤ ᱪᱮᱫᱚᱜ ᱵᱩᱡᱷᱟᱹᱣ ᱠᱚᱣᱟ ᱩᱱᱠᱩ ᱟᱠᱚ ᱞᱮᱠᱟ ᱛᱮ ᱚᱱᱠᱟ ᱟᱹᱜᱩᱭᱟᱠᱚ ᱥᱟᱯᱟᱵ ᱠᱚ ᱟᱠᱚᱣᱟᱜ ᱟᱨ ᱱᱚᱸᱰᱮ ᱪᱮᱫ ᱫᱟᱲᱮᱭᱟᱜ-ᱟ᱾
ᱦᱮᱸ ᱛᱚ ᱦᱮᱸ ᱚᱱᱟᱢᱟ ᱵᱷᱟᱹᱜᱤ ᱡᱤᱱᱤᱥ ᱜᱮ ᱠᱟᱱᱟ᱾ ᱟᱨ ᱡᱷᱚᱛᱚ ᱦᱚᱲ ᱫᱚ ᱢᱟᱱᱮ ᱡᱮ ᱢᱤᱫᱴᱮᱱ ᱢᱤᱫᱴᱮᱱ ᱡᱟᱦᱟᱸᱭ ᱡᱟᱦᱟᱸ ᱥᱮᱬᱟ ᱵᱩᱡᱷᱟᱹᱣᱮᱭᱟ᱾ ᱩᱱᱟᱹᱜ ᱜᱟᱱ ᱡᱤᱱᱤᱥ ᱛᱚ ᱟᱨ ᱮᱢ ᱦᱚᱸ ᱥᱚᱢᱵᱷᱚᱵ ᱫᱚ ᱵᱟᱝ ᱠᱟᱱᱟ, ᱟᱠᱟᱨᱮᱢ ᱧᱟᱢᱟ ᱱᱤᱡᱮ ᱦᱚᱸ ᱦᱮᱸ ᱵᱟᱝ ᱥᱮ? ᱟ ᱟᱠᱚᱣᱟᱜ ᱟᱠᱚ ᱟᱠᱚ ᱠᱚ ᱟᱹᱜᱩ ᱟᱠᱚ ᱠᱷᱟᱱ ᱜᱮ ᱚᱱᱟᱜᱮ ᱟᱨᱠᱤ ᱥᱩᱵᱤᱫᱟ ᱦᱚᱸ ᱦᱩᱭᱩᱜᱼᱟ, ᱛᱟᱨᱯᱚᱨᱮ ᱡᱤᱱᱤᱥ ᱠᱚᱦᱚᱸ ᱠᱟᱹᱡ ᱥᱟᱸᱜᱮᱜᱼᱟ ᱟᱨ ᱥᱮᱬᱟ ᱛᱮᱦᱚᱸ ᱟᱨᱠᱤ ᱚᱥᱩᱵᱤᱫᱷᱟ ᱫᱚ ᱵᱟᱝ ᱦᱩᱭᱩᱜᱼᱟ᱾ ᱟᱫᱚ ᱡᱩᱫᱤ ᱵᱟᱨᱭᱟ ᱡᱤᱱᱤᱥᱛᱮᱢ ᱥᱮᱬᱟᱣ ᱟᱭᱟ ᱟᱫᱚ ᱚᱱᱟ ᱫᱚ ᱵᱟᱨ ᱦᱚᱲ ᱠᱤᱱ ᱥᱟᱵ ᱟᱹᱱᱤᱡ ᱠᱷᱟᱱᱜᱮ ᱟᱫᱟ ᱪᱟᱵᱟᱭᱱᱟ᱾ ᱟᱨ ᱵᱟᱹᱠᱤ ᱠᱚᱫᱚ ᱵᱟᱠᱚ ᱧᱟᱢᱟ ᱮᱨᱯᱚᱨ ᱱᱚᱛᱮ ᱥᱚᱢᱚᱭ ᱨᱮᱱᱟᱜ ᱦᱚᱸ ᱵᱮᱯᱟᱨ ᱦᱮᱱᱟᱜ ᱟᱛᱚ᱾ ᱱᱚᱛᱮ ᱧᱤᱫᱟᱹ ᱧᱚᱜ ᱞᱮᱱᱠᱷᱟᱱ ᱦᱚᱸ ᱩᱱᱠᱩ ᱦᱚᱸ ᱚᱲᱟᱜ ᱠᱚ ᱨᱩᱭᱣᱟᱹᱲᱚᱜ ᱦᱩᱭᱩᱜ ᱛᱟᱠᱚᱣᱟ ᱛᱚ, ᱠᱟᱹᱴᱤᱡ ᱧᱚᱜ ᱠᱚᱫᱚ ᱦᱮᱸ ᱵᱟᱝᱥᱮ?
ᱦᱳᱭ ᱚᱱᱟ ᱠᱷᱟᱹᱛᱤᱨ ᱛᱮᱜᱮ ᱱᱚᱝᱠᱟᱱᱟᱜ ᱜᱮ ᱩᱭᱦᱟᱹᱨ ᱵᱷᱟᱵᱽᱱᱟ ᱦᱩᱭ ᱠᱟᱱᱟ, ᱡᱮ ᱡᱟᱦᱟᱸᱭ ᱡᱟᱸᱦᱟᱱᱟᱜ ᱡᱩᱫᱤ ᱥᱮᱬᱟ ᱵᱩᱡᱷᱟᱹᱣ ᱠᱚᱣᱟ ᱡᱩᱫᱤ ᱛᱩᱢᱫᱟᱹᱜ ᱴᱟᱢᱟᱠ ᱫᱚ ᱦᱮᱸ ᱟᱵᱚ ᱫᱚ ᱛᱟᱸᱦᱮᱱᱟ, ᱚᱱᱟ ᱠᱚᱫᱚ ᱟᱞᱟᱫᱟ ᱵᱮᱯᱟᱨ ᱠᱟᱱᱟ ᱡᱮᱢᱚᱱ ᱛᱤᱨᱭᱳ ᱥᱮ ᱵᱟᱱᱟᱢ ᱦᱮᱸ ᱟᱨᱚ ᱚᱱᱠᱟᱱᱟᱜ ᱡᱟᱦᱟᱸ ᱠᱚ ᱢᱮᱱᱟᱜ ᱠᱟᱫ ᱫᱚ ᱚᱱᱟ ᱠᱚ ᱥᱟᱯᱟᱵ ᱠᱚᱫᱚ ᱟᱯᱟᱱ ᱟᱹᱯᱤᱱ ᱜᱮ ᱟᱹᱜᱩ ᱞᱟᱹᱠᱛᱤ ᱠᱟᱱᱟ, ᱟᱨ ᱵᱟᱠᱷᱟᱡ ᱦᱚᱲᱚ ᱦᱚᱲᱚᱜ ᱮᱢ ᱫᱚ ᱠᱟᱹᱴᱤᱡ ᱚᱥᱩᱵᱤᱫᱟᱼᱟᱜ ᱟᱫᱚ ᱱᱤᱛᱚᱜ ᱫᱚ ᱵᱟᱹᱱᱩᱜ ᱠᱟ ᱦᱚᱛᱮ ᱛᱮ ᱚᱥᱩᱵᱤᱛᱟᱜ ᱠᱟᱱᱟ ᱡᱩᱫᱤ ᱡᱟᱦᱟᱸᱛᱤᱥ ᱡᱩᱫᱤ ᱦᱟᱛᱟᱣ ᱜᱟᱱᱚᱜ ᱠᱷᱟᱡ ᱛᱟᱦᱚᱞᱮ ᱵᱷᱟᱜᱮ ᱡᱤᱱᱤᱥ ᱠᱟᱱ ᱜᱮᱭᱟ ᱥᱟᱱᱟᱢ ᱦᱚᱲ ᱞᱟᱹᱜᱤᱫ ᱵᱮᱵᱚᱥᱛᱷᱟ ᱡᱩᱫᱤ ᱵᱚᱱ ᱫᱟᱲᱮᱭᱟᱜᱼᱟ᱾
ᱮᱻ ᱦᱮᱸ ᱛᱚ᱾ ᱟᱨ ᱚᱸᱰᱮ ᱫᱚ ᱛᱚᱵᱮ ᱡᱷᱚᱛᱚ ᱞᱮᱠᱟᱱᱟᱜ ᱜᱮᱯᱮ ᱥᱮᱬᱟ ᱟᱠᱚ ᱠᱟᱱᱟ ᱥᱮ ᱪᱮᱫ? ᱮᱭ ᱡᱟᱦᱟᱸ ᱫᱚᱝ ᱞᱟᱜᱽᱲᱮ ᱵᱟᱦᱟ ᱥᱚᱨᱦᱟᱭ ᱡᱷᱚᱛᱚ ᱨᱚᱠᱚᱢᱟᱜ ᱜᱮ ᱟᱨ
ᱦᱮᱸ ᱦᱚᱸᱜᱼᱚᱭ ᱡᱮᱢᱚᱱ ᱠᱟᱨᱟᱢ ᱠᱚ ᱢᱮᱱᱟᱜ ᱠᱟᱫᱟ, ᱰᱟᱱᱴᱟ ᱠᱚ ᱢᱮᱱᱟᱜ ᱠᱟᱫᱟ, ᱱᱚᱣᱟ ᱠᱚ ᱥᱟᱱᱟᱢ ᱞᱮᱠᱟᱱᱟᱜ ᱜᱮ ᱡᱟᱦᱟᱸ ᱠᱚ ᱟᱵᱚᱣᱟᱜ ᱥᱮᱫᱟᱭ ᱡᱟᱦᱟᱸ ᱮᱱᱮᱡ ᱥᱮᱨᱮᱧ ᱠᱚ ᱛᱟᱦᱮᱸ ᱠᱟᱱᱟ ᱡᱷᱚᱛᱚ ᱜᱮ
ᱢᱟᱱᱮ ᱵᱤᱥᱮᱥ ᱠᱚᱨᱮ ᱟᱨᱚ ᱡᱟᱦᱟᱸ ᱥᱮᱫᱟᱭ ᱥᱮᱫᱟᱭ ᱨᱮᱱᱟᱜ ᱮᱱᱮᱡ ᱥᱮᱨᱮᱧ ᱠᱚ ᱚᱱᱟ ᱠᱚᱫᱚ ᱟᱨᱚ ᱯᱮ ᱥᱮᱬᱟ ᱧᱚᱜ ᱟᱠᱚ ᱠᱟᱱᱟ ᱦᱮᱸ ᱵᱟᱝ ᱡᱟᱦᱟᱸ ᱠᱚ ᱢᱟᱱᱮ ᱟᱫ ᱦᱤᱡᱩᱜ ᱠᱟᱱᱟ ᱥᱮ ᱵᱟᱝ ᱧᱮᱞᱚᱜᱚ ᱠᱟᱱᱟ᱾
ᱦᱳᱭ ᱟᱥᱚᱞ ᱠᱟᱛᱷᱟ ᱫᱚ ᱦᱩᱭᱩᱜ ᱠᱟᱱᱟ ᱡᱮ ᱡᱟᱦᱟᱸ ᱟᱫᱚᱜ ᱠᱟᱱᱟ ᱚᱱᱟ ᱠᱚ ᱡᱟᱛᱮ ᱟᱞᱚ ᱟᱫᱚᱜ ᱢᱟ, ᱱᱚᱣᱟ ᱞᱟᱹᱜᱤᱫ ᱛᱮ ᱱᱩᱱᱟᱹᱜ ᱠᱤᱪᱷᱩ ᱥᱟᱯᱲᱟᱣ ᱫᱚ᱾ ᱟᱨ ᱱᱚᱣᱟ ᱡᱩᱫᱤ ᱢᱮᱹᱫ ᱫᱷᱟᱹᱣ ᱵᱚᱱ ᱟᱫ ᱦᱚᱪᱚᱭᱟ, ᱛᱟᱦᱞᱮ ᱟᱵᱚᱣᱟᱜ ᱡᱟᱦᱟᱸ ᱱᱟᱜᱟᱢ ᱚᱱᱟ ᱱᱟᱜᱟᱢ ᱦᱚᱸ ᱟᱫᱚᱜᱼᱟ, ᱚᱱᱟ ᱠᱷᱟᱹᱛᱤᱨ ᱛᱮᱜᱮ ᱞᱟᱹᱭ ᱦᱩᱭᱩᱜ ᱠᱟᱱᱟ ᱡᱮ ᱡᱟᱛᱮ ᱡᱷᱚᱛᱚ ᱦᱚᱲ ᱜᱮᱠᱚ ᱪᱮᱫᱚᱜ ᱢᱟ ᱥᱮ ᱥᱮᱬᱟᱭ ᱢᱟᱠᱚ᱾ ᱱᱚᱣᱟ ᱠᱷᱟᱹᱛᱤᱨ ᱛᱮ ᱱᱩᱱᱟᱹᱜ ᱠᱤᱪᱷᱩ ᱠᱚᱨᱟᱣ ᱦᱩᱭᱩᱜ ᱠᱟᱱᱟ᱾ ᱛᱚ ᱱᱤᱛᱚᱜ ᱛᱚ ᱧᱮᱞᱮᱫ ᱜᱮᱭᱟᱵᱚᱱ ᱡᱮ ᱟᱭᱢᱟ ᱴᱚᱞᱟ ᱠᱚᱨᱮ ᱜᱮ ᱧᱮᱞᱚᱼᱜᱚ ᱠᱟᱱᱟ ᱡᱮ ᱮᱱᱮᱡ ᱥᱮᱨᱮᱧ ᱫᱚ ᱵᱟᱹᱱᱩᱜ ᱞᱮᱠᱟᱜᱮ ᱵᱟᱹᱭ ᱵᱟᱹᱭᱛᱮ ᱟᱫ ᱪᱟᱞᱟᱜ ᱠᱟᱱᱟ, ᱛᱟᱦᱚᱞᱮ ᱤᱱᱟᱹ ᱠᱷᱟᱹᱛᱤᱨ ᱛᱮᱜᱮ ᱱᱚᱝᱠᱟᱱᱟᱜ ᱢᱤᱫᱴᱮᱱ ᱩᱭᱦᱟᱹᱨ ᱵᱷᱟᱵᱽᱱᱟ ᱫᱚᱦᱚ ᱦᱩᱭ ᱠᱟᱱᱟ ᱡᱟᱛᱮ ᱟᱞᱚ ᱟᱫᱚᱜ ᱢᱟ᱾ ᱦᱩᱸ ᱟᱨᱚ ᱱᱚᱣᱟ ᱡᱮᱢᱚᱱ ᱱᱚᱰᱮ ᱥᱟᱯᱲᱟᱣ ᱦᱩᱭ ᱠᱟᱱᱟ ᱱᱚᱣᱟ ᱥᱟᱯᱲᱟᱣ ᱧᱮᱞᱛᱮ ᱡᱮᱢᱚᱱ ᱟᱨᱚ ᱮᱴᱟᱜ ᱴᱚᱞᱟ ᱨᱮᱱ ᱦᱚᱲ ᱠᱚ ᱡᱮᱢᱚᱱ ᱨᱟᱹᱥᱠᱟᱹ ᱛᱮ ᱩᱱᱠᱩ ᱦᱚᱸᱠᱚ ᱞᱟᱹᱭᱢᱟᱭ ᱡᱮ ᱟᱞᱮ ᱦᱚᱸᱞᱮ ᱪᱮᱫ ᱥᱮᱬᱟᱭᱟ ᱥᱮ ᱟᱞᱮ ᱦᱚᱸ ᱞᱮ ᱫᱟᱲᱮᱭᱟᱜᱼᱟ ᱱᱚᱝᱠᱟᱱᱟᱜ ᱢᱤᱫᱴᱮᱱ ᱩᱭᱦᱟᱹᱨ ᱵᱷᱟᱵᱽᱱᱟ ᱡᱮᱢᱚᱱ ᱦᱩᱭᱩᱜ ᱛᱟᱠᱚ ᱢᱟ, ᱚᱱᱟ ᱞᱟᱹᱜᱤᱫ ᱛᱮᱜᱮ ᱱᱩᱱᱟᱹᱜ ᱠᱤᱪᱷᱩ ᱠᱚᱨᱟᱣ ᱫᱚ᱾
ᱮᱸ ᱦᱮᱸ ᱛᱚ᱾ ᱦᱮᱸ ᱟᱫᱚ ᱚᱱᱠᱟ ᱠᱷᱟᱱ ᱫᱚ ᱢᱤᱫᱴᱮᱱ ᱴᱚᱞᱟ ᱨᱮ ᱧᱮᱞ ᱠᱟᱛᱮᱜ ᱟᱠᱚ ᱦᱚᱸᱛᱚ ᱢᱚᱱᱮᱭᱟ ᱠᱚ ᱡᱮ ᱮ ᱚᱸᱰᱮ᱾ ᱠᱚ ᱥᱮᱬᱟ ᱠᱚ ᱠᱟᱱᱟ ᱥᱮ ᱚᱸᱰᱮ ᱠᱚ ᱥᱮᱬᱟᱭ ᱫᱟ, ᱟᱵᱚ ᱦᱚᱸᱵᱚᱱ ᱥᱮᱬᱟᱭᱟ ᱱᱚᱸᱰᱮ ᱟᱵᱚ ᱟᱛᱳ ᱨᱮ ᱜᱮ᱾ ᱥᱮ ᱚᱸᱰᱮ ᱜᱮ ᱥᱮᱱ ᱠᱟᱛᱮᱫ ᱢᱤᱫ ᱵᱟᱨ ᱵᱚᱱ ᱥᱮᱬᱟ ᱟᱹᱜᱩᱭᱟ ᱚᱠᱟ ᱞᱮᱠᱟ ᱦᱚᱸ ᱢᱚᱱᱳᱵᱷᱟᱵ ᱛᱟᱸᱦᱮᱱ ᱛᱟᱠᱚᱣᱟ ᱛᱚ᱾
ᱦᱳᱭ, ᱚᱱᱮ ᱚᱱᱟ ᱠᱷᱟᱹᱛᱤᱨ ᱛᱮ ᱜᱮ᱾ ᱟᱞᱮᱭᱟᱜ ᱩᱭᱦᱟᱹᱨ ᱵᱷᱟᱵᱽᱱᱟ ᱫᱚ ᱱᱚᱝᱠᱟ ᱛᱤᱸᱜᱩ ᱠᱟᱱᱟ ᱡᱮ, ᱟᱵᱚ ᱡᱩᱫᱤ ᱵᱚᱱ ᱮᱦᱚᱵᱟ᱾ ᱟᱡᱽ ᱛᱮ ᱜᱮ ᱟᱨ ᱢᱤᱫ ᱦᱚᱲ ᱧᱮᱞ᱾ ᱞᱟᱹᱭᱟ ᱤᱥ ᱱᱩᱠᱩ ᱠᱚ ᱫᱟᱲᱮᱭᱟᱜ ᱠᱟᱱᱟ ᱟᱵᱚ ᱪᱮᱫᱟᱜ ᱵᱟᱵᱚᱱ ᱫᱟᱲᱮᱭᱟᱜᱼᱟ᱾ ᱦᱚᱜᱼ ᱱᱟ ᱢᱤᱫᱴᱮᱱ ᱩᱭᱦᱟᱹᱨ ᱵᱷᱟᱵᱽᱱᱟ ᱦᱤᱡᱩᱜᱼᱟ ᱱᱚᱣᱟ ᱫᱚ ᱮᱸ᱾ ᱥᱟᱵᱷᱟᱵᱤᱠ ᱡᱤᱱᱤᱥ ᱠᱟᱱᱟ ᱪᱮᱫᱟᱜ ᱥᱮ ᱥᱟᱱᱟᱢ ᱦᱚᱲᱟᱜ ᱢᱚᱱᱮ ᱨᱮ ᱢᱤᱫᱴᱮᱱ ᱩᱫᱽᱜᱟᱹᱣ ᱟᱱᱟᱜ ᱾ ᱩᱭᱦᱟᱹᱨ ᱦᱤᱡᱩᱜᱼᱟ ᱡᱮ, ᱵᱟᱝ ᱩᱱᱠᱩ ᱠᱚ ᱫᱟᱲᱮᱭᱟᱜ ᱠᱟᱱᱟ ᱤᱧ ᱦᱩᱸᱧ ᱫᱟᱲᱮᱭᱟᱜᱼᱟ᱾ ᱛᱟᱦᱚ ᱞᱮ ᱟᱵᱚ ᱦᱚᱸᱵᱚᱱ ᱠᱚᱨᱟᱣᱟ, ᱱᱚᱝᱠᱟᱱᱟ-ᱜ ᱢᱤᱫᱴᱮᱱ᱾ ᱩᱭᱦᱟᱹᱨ ᱵᱷᱟᱵᱽᱱᱟ ᱦᱤᱡᱩᱜ ᱛᱟᱠᱚ ᱢᱟᱭ ᱢᱚᱱᱮ ᱨᱮ ᱚᱱᱟ ᱞᱟᱹᱜᱤᱫ ᱛᱮ ᱜᱮ ᱱᱩᱱᱟᱹᱜ ᱠᱤᱪᱷᱩ᱾ ᱟᱨᱚ, ᱟᱛᱩ ᱟᱛᱩ ᱛᱤᱧ ᱞᱟᱹᱭ ᱟᱠᱚ ᱠᱟᱱᱟ ᱡᱮ ᱱᱤᱝᱠᱟᱹ ᱵᱮᱯᱟᱨ ᱟᱞᱮ ᱴᱷᱮᱱ᱾ ᱱᱤᱝᱠᱟᱹᱱᱟᱜ ᱩᱭᱦᱟᱹᱨ ᱵᱷᱟᱵᱽᱱᱟ ᱢᱤᱫᱴᱮᱱ ᱞᱮ ᱫᱚᱦᱚ ᱟᱠᱟᱫ-ᱟ ᱡᱮ, ᱡᱟᱦᱟᱸᱭ ᱠᱚ ᱡᱩᱫᱤ ᱨᱟᱹᱥᱠᱟᱹ ᱢᱮᱱᱟᱜ ᱛᱟᱯᱮ ᱠᱷᱟᱡᱽ᱾
ᱟᱯᱮ ᱯᱮ ᱥᱮᱱ ᱫᱟᱲᱮᱭᱟᱜᱼᱟ, ᱥᱮᱯᱮ ᱚᱸᱰᱮ ᱯᱮ ᱥᱮᱬᱟ ᱫᱟᱲᱮᱭᱟᱜᱼᱟ, ᱱᱚᱝᱠᱟᱱᱟᱜ᱾ ᱩᱭᱦᱟᱹᱨ ᱵᱷᱟᱵᱽᱱᱟ ᱫᱚᱦᱚᱸ ᱠᱟᱛᱮᱫ, ᱜᱮ ᱟᱞᱮ ᱫᱚ ᱞᱮ ᱪᱟᱞᱟᱣ ᱠᱟᱱᱟ ᱞᱟᱹᱭ ᱠᱟᱜ ᱠᱚᱣᱟ ᱞᱮ᱾ ᱮᱵᱚᱝ ᱡᱟᱸᱦᱟ ᱛᱤᱱᱟᱹᱜ ᱦᱚᱲ ᱴᱷᱮᱱ ᱪᱟᱞᱟᱣ ᱦᱳᱣ ᱞᱮᱱᱟ ᱥᱟᱱᱟᱢ ᱦᱚᱲ ᱜᱮ ᱚᱵᱚᱥᱥᱚ ᱨᱟᱹᱥᱠ ᱨᱟᱹᱥᱠᱟᱹ ᱜᱮ ᱠᱚ ᱟᱹᱭᱠᱟᱹᱣ ᱠᱟᱫᱟ ᱥᱮ, ᱨᱟᱹᱥᱠᱟᱹ ᱠᱟᱛᱮ ᱥᱟᱨᱦᱟᱣ ᱠᱚ ᱮᱢ ᱟᱠᱟᱜ ᱞᱮᱭᱟ ᱡᱮ, ᱵᱟᱝ ᱱᱚᱣᱟ ᱫᱚ ᱟᱯᱮᱭᱟᱜ᱾ ᱵᱷᱟᱜᱮ ᱢᱤᱴᱟᱝ ᱥᱟᱯᱲᱟᱣ ᱨᱮᱱᱟᱜ ᱠᱟᱹᱢᱤ ᱠᱟᱱ ᱛᱟᱯᱮᱭᱟ᱾ ᱪᱮᱫᱟᱜ ᱥᱮ, ᱱᱚᱣᱟ ᱫᱚᱞᱮ ᱥᱟᱨᱦᱟᱣᱟᱜ ᱠᱟᱱᱟ᱾ ᱮᱸ ᱱᱚᱝᱠᱟᱱᱟᱜ ᱠᱟᱛᱷᱟ ᱦᱚᱸ ᱟᱸᱡᱚᱢ ᱠᱟᱱᱟ ᱡᱮ, ᱵᱟᱝᱢᱟ ᱟᱹᱰᱤ ᱦᱚᱲ ᱜᱮ ᱠᱚ ᱨᱟᱹᱥᱠᱟᱹᱜ ᱠᱟᱱᱟ᱾
ᱦᱩᱸ, ᱦᱮᱸ, ᱟᱫᱚ ᱚᱱᱠᱟ ᱜᱮ ᱡᱚᱠᱷᱚᱱ ᱱᱚᱸᱰᱮᱱ ᱠᱚᱠᱚ ᱟᱸᱡᱚᱢ ᱵᱟᱲᱟ ᱠᱮᱫ ᱛᱟᱞᱮᱭᱟ ᱡᱮ, ᱟᱞᱮᱨᱮᱱ ᱠᱚᱦᱚᱸ᱾ ᱡᱮ ᱟᱯᱮ ᱚᱸᱰᱮ ᱵᱟᱝ ᱢᱤᱫ ᱠᱚ ᱥᱮᱬᱟ ᱟᱠᱚ ᱠᱟᱱᱟ ᱟᱫᱚ ᱟᱹᱰᱤ ᱩᱛᱟᱹᱨ ᱠᱚ ᱢᱤᱛᱟᱹᱧ ᱠᱟᱱᱟ᱾ ᱡᱮ ᱛᱟᱦᱞᱮ ᱟᱢ ᱫᱚ ᱚᱸᱰᱮ ᱠᱟᱹᱡᱽ ᱵᱷᱟᱞᱮ ᱩᱯᱨᱩᱢ ᱢᱮᱱᱟᱜ ᱛᱟᱢᱟ ᱛᱚ᱾ ᱛᱟᱦ ᱞᱮ ᱜᱚᱞᱯᱚ ᱟᱠᱚ ᱢᱮᱸ ᱟᱨ ᱠᱤ ᱡᱮ, ᱯᱮ ᱯᱩᱱ ᱦᱚᱲ ᱜᱟᱱ ᱥᱮᱱ ᱦᱟᱛᱟᱲᱚᱜᱼᱟ ᱠᱚ ᱟᱨᱠᱤ ᱠᱤᱪᱷᱩ ᱡᱚᱱ ᱜᱟᱱ᱾ ᱥᱮᱱ ᱠᱟᱛᱮ ᱠᱚ ᱥᱮᱬᱟ ᱦᱟᱛᱟᱲᱟ᱾ ᱛᱟᱨᱯᱚᱨᱮ, ᱟᱨᱚ ᱟᱥᱛᱮ ᱟᱥᱛᱮ ᱠᱚ ᱥᱮᱱᱚᱜᱼᱟ ᱚᱱᱠᱟ ᱜᱚᱞ ᱦᱳᱭᱧ ᱠᱟᱱ ᱛᱟᱦᱮᱸᱼᱟ
ᱦᱮᱸ ᱟᱫᱚ ᱚᱱᱟ ᱢᱟ ᱵᱷᱟᱜᱮ ᱠᱟᱛᱷᱟ ᱠᱟᱱ ᱜᱮᱭᱟ ᱦᱤᱡᱩᱜ ᱠᱷᱟᱡ ᱠᱚ ᱟᱞᱮ ᱦᱚᱸ ᱨᱟᱹᱥᱠᱟᱹ ᱞᱮ ᱵᱩᱡᱟ ᱵᱟᱝᱢᱟ᱾ ᱚᱱᱚ ᱴᱚᱞᱟ ᱯᱟᱲᱟ ᱨᱮᱱ ᱠᱚ ᱦᱤᱡᱩᱜᱼᱟ ᱚᱱᱟ ᱢᱟ ᱵᱷᱟᱜᱮ ᱠᱟᱛᱷᱟ ᱠᱟᱱ ᱜᱮᱭᱟ᱾
ᱦᱩᱸ,
ᱟᱯᱮ ᱧᱮᱞ ᱛᱮ ᱟᱨᱚ᱾ ᱦᱟᱱᱟ ᱴᱚᱞᱟ ᱨᱮᱱ ᱦᱚᱸᱠᱚ ᱞᱟᱹᱭᱟ ᱵᱟᱝᱢᱟ ᱱᱩᱸᱠᱩ ᱠᱚ ᱪᱟᱞᱟᱜ ᱠᱟᱱᱟ ᱟᱵᱚ ᱦᱚᱸᱵᱚᱱ ᱪᱟᱞᱟᱜᱼᱟ ᱱᱚᱜᱼᱚᱭ ᱡᱮ ᱢᱤᱫᱴᱮᱱ᱾ ᱮᱸ ᱢᱤᱫ ᱦᱚᱸᱲ ᱧᱮᱞᱛᱮ ᱟᱨ ᱢᱤᱫ ᱦᱚᱸᱲ ᱦᱚᱸ ᱨᱟᱹᱥᱠᱟᱹᱜ ᱠᱟᱱᱟᱭ ᱚᱱᱟ ᱜᱮ ᱵᱷᱟᱜᱮ ᱢᱤᱫᱴᱮᱱ᱾ ᱟᱹᱭᱠᱟᱹᱜ ᱠᱟᱱᱟ ᱡᱮ, ᱟᱭ ᱢᱤᱫ ᱦᱚᱸᱲ ᱧᱮᱞ ᱛᱮ ᱟᱨ ᱢᱤᱫ ᱦᱚᱸᱲ ᱮ ᱨᱟᱹᱥᱠᱟᱹᱜ ᱠᱟᱱᱟᱭ᱾ ᱚᱱᱟ ᱜᱮ ᱢᱟᱨᱟᱝ ᱡᱤᱱᱤᱥ ᱠᱟᱱᱟ ᱥᱮ ᱩᱱᱤᱭᱟᱜ ᱢᱚᱱᱮ ᱨᱮᱦᱚᱸ ᱢᱤᱫᱴᱮᱱ᱾ ᱮᱸ ᱥᱮᱬᱟ ᱨᱮᱱᱟᱜ ᱢᱤᱫᱴᱮᱱ ᱨᱟᱹᱥᱠᱟᱹ᱾ ᱥᱮ ᱨᱟᱥᱟ ᱟᱥᱬᱟᱭ ᱠᱟᱱᱟ ᱡᱮ ᱵᱟᱝ ᱤᱧ ᱥᱮᱬᱟᱭ ᱦᱩᱭᱩᱜ ᱛᱤᱧᱟᱹ᱾
ᱦᱩᱸ, ᱚᱱᱟ ᱢᱤᱫᱴᱮ ᱵᱷᱟᱞᱮ ᱜᱮ ᱥᱮ ᱪᱮᱫ? ᱟᱪᱪᱷᱟ ᱴᱷᱤᱠ ᱜᱮᱭᱟ ᱛᱟᱦᱞᱮ, ᱦᱟᱸᱠᱷᱟᱱ ᱥᱤᱸᱜᱟᱹᱲ ᱵᱮᱲᱟ ᱥᱮᱫ ᱢᱤᱫ ᱜᱷᱟᱹᱲᱤᱡᱽ ᱛᱟᱦᱞᱮ᱾ ᱟᱯᱮ ᱴᱚᱞᱟ ᱥᱮᱡ ᱜᱤᱧ ᱥᱮᱱ ᱦᱤᱡᱩᱜᱼᱟ᱾ ᱮᱸ ᱧᱮᱞ ᱦᱚᱧ ᱧᱮᱞ ᱟᱹᱜᱩᱭᱟ ᱟᱨ ᱤᱧ ᱦᱚᱸ ᱟᱹᱰᱤ ᱫᱤᱱ ᱵᱟᱹᱧ ᱨᱩ ᱵᱟᱲᱟ᱾ ᱠᱟᱫᱟ, ᱵᱟᱹᱧ ᱥᱮᱨᱮᱧ ᱵᱟᱲᱟ ᱠᱟᱫᱟ, ᱛᱟᱦᱚᱞᱮ ᱨᱟᱦᱟ ᱠᱚᱦᱚᱸ ᱧᱮᱞ ᱟᱹᱜᱩᱣᱟᱜ ᱦᱳᱭᱳᱜᱼᱟ ᱟᱨᱠᱤ, ᱥᱮ ᱪᱮᱫ?
ᱦᱮᱸ, ᱟᱪᱪᱷᱟ ᱴᱷᱤᱠᱟᱹᱱ ᱜᱮᱭᱟ ᱦᱤᱡᱩᱜ ᱢᱮᱥᱮ ᱢᱮᱱᱟᱜ ᱞᱮ ᱜᱮᱭᱟ ᱟᱞᱮ ᱫᱚ᱾
ᱟᱪᱪᱷᱟ, ᱴᱷᱤᱠᱟᱹᱱ ᱜᱮᱭᱟ ᱛᱟᱦᱞᱮ ᱧᱟᱯᱟᱢ ᱦᱳᱭᱳᱜᱼᱟ ᱥᱤᱸᱜᱟᱹᱲ ᱵᱮᱸᱲᱟ ᱥᱮ ᱪᱮᱫ?
ᱦᱩᱸ,
ᱦᱮᱸ᱾